ᱟᱨ ᱜᱚᱝ
ᱦᱳᱭ ᱦᱳᱭ, ᱡᱚᱦᱟᱨ ᱡᱚᱦᱟᱨ, ᱦᱮᱸ ᱦᱮᱸ, ᱨᱚᱲ ᱠᱚ ᱱᱟᱯᱟᱭ ᱜᱮ ᱟᱸᱡᱚᱢᱚᱜ ᱠᱟᱱᱟ ᱛᱚ?
ᱦᱮᱸ, ᱜᱚᱝᱠᱮ ᱤᱧᱟᱹᱜ ᱴᱷᱤᱠᱴᱷᱟᱠ ᱜᱮ ᱟᱧᱡᱚᱟᱢᱚᱜ ᱠᱟᱱᱟ ᱪᱮ?
ᱮᱠᱟᱞᱼᱮᱠᱟᱞ ᱯᱩᱨᱟᱹ।
ᱦᱩᱸ, ᱜᱚᱝᱠᱮ ᱛᱮᱦᱮᱧ ᱫᱚ ᱛᱟᱦᱚᱞᱮ ᱪᱮᱫ ᱵᱟᱨᱮ ᱛᱮᱞᱟᱝ ᱨᱚᱯᱚᱲᱚᱜᱼᱟ?
ᱪᱮᱫ ᱵᱟᱨᱮ ᱛᱮᱞᱟᱝ ᱨᱚᱯᱚᱲᱚᱜᱼᱟ ᱜᱚᱝᱠᱮ ᱚᱱᱟ ᱜᱮᱛᱚ! ᱨᱚᱯᱚᱲ ᱛᱮᱱᱟᱜ ᱢᱟ ᱟᱭᱢᱟ ᱠᱤᱪᱷᱩ ᱜᱮ ᱢᱮᱱᱟᱜᱼᱟ, ᱟᱫᱚ ᱢᱟ ᱮᱱᱛᱮᱫ ᱞᱟᱹᱭ ᱛᱟᱞᱟᱝ ᱢᱮ ᱟᱢᱜᱮ ᱚᱠᱟᱴᱟᱜ ᱮᱢ ᱠᱩᱥᱭᱟᱛᱟᱞᱟᱝ ᱠᱟᱱᱟ? ᱡᱟᱦᱟᱸ ᱜᱮᱢ ᱢᱮᱱ ᱛᱟᱞᱟᱝᱟ ᱚᱱᱟ ᱜᱮᱞᱟᱝ ᱨᱚᱯᱚᱲᱚᱜᱼᱟ ᱮᱱᱛᱮᱜ ᱾
ᱚᱻ ᱟᱪᱪᱷᱟ, ᱜᱚᱝᱠᱮ!
ᱦᱮᱸ, ᱞᱮᱭ ᱛᱟᱞᱟᱝ ᱢᱮ ᱾
ᱟᱵᱚ ᱦᱚᱲ ᱦᱚᱯᱚᱱ ᱱᱩᱱᱟᱹᱜ ᱵᱮᱯᱟᱨ ᱨᱮ ᱪᱮᱫᱟᱜ ᱵᱚᱱ ᱛᱟᱭᱱᱚᱢ ᱜᱮᱭᱟ ᱥᱮ, ᱪᱮᱫᱟᱜ ᱵᱟᱝᱵᱚᱱ ᱵᱮᱯᱟᱨ ᱞᱟᱹᱜᱤᱫᱚᱜ ᱠᱟᱱᱟ ᱥᱮᱬᱟ ᱥᱮᱬᱟ? ᱦᱚ
ᱟᱪᱪᱷᱟ ᱢᱟᱱᱮ ᱟᱵᱚ ᱱᱚᱣᱟ ᱠᱟᱛᱷᱟ ᱢᱮᱱ ᱠᱮᱫᱟ ᱦᱟᱸᱜ ᱢᱟᱱᱮ ᱟᱵᱚ ᱦᱚᱲ ᱦᱚᱸ ᱦᱚᱯᱚᱱ ᱫᱚ ᱱᱚᱜᱼᱚ ᱱᱚᱝᱠᱟ ᱪᱮᱫ ᱤᱧ ᱢᱮᱱᱟ ᱢᱟᱱᱮ ᱱᱚᱣᱟ ᱫᱚ ᱥᱮᱪᱮᱫ ᱨᱮᱱᱟᱜ ᱦᱚᱸ ᱚᱵᱷᱟᱵᱽ ᱠᱟᱱ ᱜᱮᱭᱟ ᱟᱨ ᱢᱮᱱ ᱜᱟᱱᱚᱜᱼᱟ ᱱᱚᱝᱠᱟ ᱢᱟᱱᱮ ᱟᱵᱚ ᱫᱚ ᱡᱟᱦᱟᱸ ᱢᱟᱱᱮ ᱟᱨ ᱪᱮᱫ ᱥᱚᱝᱜᱮ ᱠᱩᱲᱟᱹᱭ ᱧᱟᱢᱚᱜᱼᱟ ᱱᱚᱜᱼᱚᱭ ᱱᱚᱝᱠᱟᱱᱟᱜ ᱠᱟᱹᱢᱤ ᱵᱚᱱ ᱠᱩᱥᱤᱭᱟᱭᱼᱟ ᱦᱟᱸᱜ। ᱡᱟᱦᱟᱸ ᱫᱚ ᱟᱨ ᱱᱚᱝᱠᱟᱱ ᱡᱩᱫᱤ ᱢᱟᱨᱟᱝᱼ ᱢᱟᱨᱟᱝ ᱵᱮᱯᱟᱨᱮᱢ ᱠᱚᱨᱟ ᱟᱥᱮ ᱛᱚ ᱱᱚᱣᱟ ᱞᱟᱹᱜᱤᱫ ᱛᱚ ᱟᱢᱫᱚ ᱢᱟᱱᱮ ᱚᱠᱛᱚ ᱞᱟᱜᱟᱣᱚᱜᱼᱟ। ᱥᱮ ᱚᱱᱟ ᱨᱮᱫᱚ ᱢᱤᱫ ᱜᱷᱟᱹᱲᱤᱡ ᱛᱮᱫᱚ ᱦᱟᱸᱜ ᱠᱩᱲᱟᱹᱭ ᱵᱟᱢ ᱧᱟᱢᱟ ᱚᱱᱠᱟ ᱞᱮᱠᱟ। ᱟᱨ ᱟᱵᱚ ᱦᱚᱲ ᱦᱚᱯᱚᱱ ᱫᱚᱦᱟᱸᱜ ᱱᱚᱝᱠᱟ ᱡᱟᱦᱱᱟᱜ ᱜᱮ ᱚᱱᱠᱟᱭ ᱠᱟᱹᱢᱤᱭᱟ ᱛᱚ ᱚᱱᱟᱨᱮ ᱡᱩᱫᱤ ᱢᱤᱫ ᱫᱷᱟᱣ ᱢᱟᱱᱮ ᱠᱩᱲᱟᱹᱭ ᱵᱟᱭ ᱧᱟᱢ ᱞᱮᱫᱟ ᱢᱮᱱᱟᱜᱼᱟ ᱢᱮᱛᱟᱜᱼᱟ ᱡᱮ ᱚᱱᱟ ᱠᱟᱹᱢᱤ ᱫᱚ ᱵᱟᱝ ᱜᱟᱱᱚᱜᱼᱟ ᱦᱳᱭᱥᱮ ᱱᱚᱜᱼᱚᱭ ᱱᱚᱝᱠᱟᱭ ᱢᱮᱱᱟ। ᱢᱚᱱᱮᱭᱮᱫᱼᱟ ᱟᱫᱚ ᱚᱱᱟ ᱨᱮᱫᱚ ᱦᱟᱸᱜ ᱤᱱᱟᱹᱜ ᱫᱚ ᱵᱟᱭ ᱪᱷᱩᱴᱟᱹᱚᱜᱼᱟ ᱟᱨ ᱪᱮᱫ ᱢᱮᱱᱠᱷᱟᱱ ᱫᱤᱠᱩ ᱫᱚ ᱩᱱᱠᱩ ᱫᱚ ᱚᱱᱟ ᱡᱤᱱᱤᱥ ᱢᱮᱱᱟᱜ ᱛᱟᱠᱚᱣᱟ ᱡᱮ ᱡᱟᱦᱟᱱᱟᱜ ᱠᱟᱹᱢᱤ ᱜᱮ ᱩᱱᱤ ᱫᱚᱭ ᱵᱩᱡ ᱠᱟᱜᱼᱟ ᱡᱮ ᱱᱚᱣᱟ ᱫᱤᱱ ᱱᱚᱣᱟ ᱡᱩᱫᱤᱧ ᱠᱟᱹᱢᱤᱭᱟ ᱤᱧ ᱦᱟᱯᱮᱱ ᱫᱤᱱᱨᱮ ᱱᱚᱣᱟᱛᱮ ᱟᱭᱢᱟ ᱠᱟᱹᱣᱰᱤᱧ ᱟᱨᱡᱟᱣ ᱫᱟᱲᱮᱭᱟᱜᱼᱟ, ᱢᱮᱱᱠᱷᱟᱱ ᱟᱵᱚ ᱦᱚᱲ ᱫᱚ ᱢᱟᱱᱮ ᱚᱱᱟ ᱤᱭᱟᱹ ᱡᱤᱱᱤᱥ ᱚ ᱛᱟᱺᱜᱤ ᱡᱤᱱᱤᱥᱴᱟᱜ ᱵᱟᱹᱱᱩᱜ ᱛᱟᱵᱚᱱᱟ ᱟᱨ ᱪᱮᱫ ᱦᱚᱸᱜᱼᱚ ᱱᱟ ᱦᱚᱛᱮᱡ ᱛᱮᱜᱮ ᱦᱟᱸᱜ ᱟᱵᱚ ᱦᱚᱲ ᱚᱠᱷᱚᱱ ᱫᱚ ᱢᱟᱱᱮ ᱚᱱᱠᱟ ᱞᱮᱠᱟ ᱢᱟᱨᱟᱝ ᱢᱟᱨᱟᱝ ᱡᱟᱦᱟᱸᱱᱟᱜ ᱠᱟᱹᱢᱤ ᱠᱚ ᱥᱮ ᱡᱟᱦᱟᱱᱟᱜ ᱚᱱᱠᱟ ᱵᱤᱡᱽᱱᱮᱥ ᱠᱚ ᱵᱟᱠᱚ ᱠᱚᱨᱟᱣ ᱫᱟᱲᱮᱭᱟᱜᱼᱟ।
ᱜᱚᱝᱠᱮ ᱚᱱᱠᱟ ᱡᱩᱫᱤ ᱡᱩᱫᱤᱢ ᱧᱮᱞᱟ ᱛᱟᱦᱮᱸ ᱠᱷᱟᱱ ᱢᱟ ᱚᱱᱠᱟ ᱟᱭᱢᱟ ᱵᱮᱯᱟᱨ ᱢᱮᱱᱟᱜ ᱟᱠᱟᱫ ᱡᱟᱦᱟᱸ ᱵᱮᱯᱟᱨᱫᱚ ᱞᱚᱜᱚᱱ ᱢᱟᱱᱮ ᱴᱟᱠᱟ ᱯᱚᱭᱥᱟ ᱧᱟᱢᱚᱜᱼᱟ ᱟᱨ ᱵᱟᱝ ᱪᱮᱫ ᱞᱮᱠᱟᱢ ᱠᱟᱹᱢᱤᱭᱟ ᱚᱱᱟᱞᱮᱠᱟ ᱯᱚᱭᱥᱟ ᱠᱚ ᱮᱢᱟᱢᱟ। ᱚᱱᱠᱟᱱ ᱵᱮᱯᱟᱨ ᱦᱚᱸᱠᱚ ᱢᱮᱱᱟᱜ ᱚᱱᱠᱟᱱ ᱵᱮᱯᱟᱨ ᱨᱮᱦᱚᱸ ᱪᱮᱫᱟᱜ ᱵᱟᱝ
ᱟᱪᱪᱷᱟ ᱱᱚᱜᱼᱚ ᱱᱚᱣᱟ ᱠᱟᱛᱷᱟᱢ ᱢᱮᱱ ᱠᱮᱫᱟ ᱛᱚ ᱟᱵᱚ ᱦᱚᱲ ᱦᱚᱯᱚᱱ ᱫᱚ ᱪᱤᱠᱟᱹᱣ ᱠᱟᱱᱟ ᱢᱟᱱᱮ ᱦᱚᱜᱼᱱᱟ ᱵᱚᱱ ᱢᱚᱱᱮᱭᱟ ᱡᱮ ᱤᱧ ᱱᱚᱣᱟᱧ ᱠᱟᱹᱢᱤᱭᱟ ᱛᱚ ᱱᱚᱣᱟ ᱠᱟᱹᱢᱤ ᱞᱮᱠᱷᱟᱱ ᱤᱧ ᱦᱚᱲ ᱪᱮᱫ ᱠᱚ ᱢᱤᱛᱟᱹᱧᱟ ᱦᱚᱜᱼᱱᱟ ᱵᱚᱱ ᱪᱤᱱᱛᱟᱹᱭᱟ ᱟᱨ ᱪᱮᱫ ᱢᱟᱱᱮ ᱡᱟᱦᱟᱸ ᱠᱟᱹᱢᱤ ᱛᱮ ᱢᱟᱱᱮ ᱦᱟᱺᱰᱤ ᱯᱟᱹᱣᱨᱟᱹ ᱟᱹᱷᱨᱤᱧ ᱛᱮᱫᱚ ᱦᱟᱸᱜ ᱵᱟᱠᱚ ᱞᱟᱡᱟᱜᱼᱟ ᱟᱵᱚ ᱦᱚᱲ ᱦᱚᱯᱚᱱᱮᱢ ᱧᱮᱞ ᱟᱠᱟᱫ ᱠᱚᱣᱟ ᱡᱮ ᱵᱟᱝ ᱠᱤᱱᱛᱩ ᱠᱷᱟᱱ ᱡᱟᱦᱟᱸᱱᱟᱜ ᱜᱮ ᱢᱮᱛ ᱛᱟᱭ ᱢᱮ ᱚᱱᱠᱟᱱᱟᱜ ᱦᱚᱭᱛᱚ ᱮᱴᱟᱜ ᱫᱚᱠᱟᱱ ᱠᱚ ᱠᱷᱩᱞᱟᱹᱣ ᱚᱱᱟ ᱛᱮᱫᱚ ᱟᱸᱴ ᱜᱮᱠᱚ ᱟᱹᱭᱠᱟᱹᱣᱟ ᱢᱮᱱᱠᱷᱟᱱ ᱟᱠᱚᱨᱮᱱ ᱮᱨᱟ ᱠᱚ ᱚᱱᱟ ᱦᱟᱺᱰᱤ ᱟᱹᱠᱷᱨᱤᱧ ᱯᱟᱹᱣᱨᱟᱹ ᱟᱹᱠᱷᱨᱤᱧ ᱠᱚ ᱠᱩᱞ ᱠᱚᱣᱟ ᱢᱮᱱᱠᱷᱟᱱ ᱚᱱᱟ ᱨᱮᱫᱚ ᱪᱮᱫ ᱦᱚᱸ ᱢᱟᱱᱮ ᱚᱱᱠᱟ ᱮᱸᱴᱠᱮᱴᱚᱬᱮ ᱵᱟᱠᱚ ᱟᱹᱭᱠᱟᱹᱣᱟ ᱾ ᱛᱚ ᱚᱱᱟ ᱢᱟᱱᱮ ᱟᱵᱚ ᱦᱚᱲ ᱦᱚᱯᱚᱱᱟᱜ ᱢᱟᱱᱮ ᱪᱤᱱᱛᱟᱹ ᱵᱷᱟᱵᱱᱟᱴᱟᱜ ᱢᱟᱱᱮ ᱠᱟᱹᱴᱤᱡ ᱟᱞᱟᱫᱟ ᱛᱟᱵᱚᱱᱟ ᱱᱤᱛᱚ ᱱᱚᱣᱟ ᱪᱤᱱᱛᱟᱹ ᱵᱷᱟᱵᱱᱟ ᱵᱟᱝ ᱵᱚᱫᱚᱞ ᱞᱮᱱᱠᱷᱟᱱ ᱟᱵᱚ ᱫᱚ ᱦᱟᱸᱜ ᱚᱱᱠᱟ ᱢᱟᱨᱟᱝ ᱢᱟᱨᱟᱝ ᱤᱭᱟᱹ ᱠᱚᱫᱚ ᱦᱟᱸᱜ ᱵᱟᱵᱚᱱ ᱠᱟᱹᱢᱤ ᱫᱟᱲᱮᱭᱟᱜ-ᱟ ᱟᱨ ᱱᱚᱝᱠᱟ ᱦᱚᱸ ᱧᱮᱞᱚᱜ ᱠᱟᱱᱟ ᱢᱟᱱᱮ ᱟᱵᱚ ᱦᱚᱲ ᱦᱚᱯᱚᱱ ᱫᱚ ᱡᱩᱫᱤ ᱚᱱᱠᱟᱱᱟᱜ ᱡᱟᱦᱟᱱᱟᱜ ᱠᱟᱹᱢᱤ ᱵᱚᱱ ᱠᱚᱨᱟᱣᱟ ᱛᱚ ᱟᱹᱰᱤ ᱢᱟᱱᱮ ᱵᱟᱹᱲᱛᱤ ᱮᱸ ᱠᱷᱟᱴᱟᱣ ᱞᱟᱜᱟᱣ ᱵᱚᱱᱟ ᱟᱨ ᱪᱮᱫ ᱾
ᱦᱮᱸ
ᱟᱨ ᱟᱹᱰᱤ ᱜᱟᱱ ᱢᱟᱱᱮ ᱥᱟᱦᱟᱣ ᱞᱟᱦᱟ ᱞᱟᱜᱟᱣ ᱟᱵᱚᱱᱟ ᱛᱚ᱾ ᱟᱸ ᱛᱚᱵᱮ ᱟᱱᱟᱜ ᱜᱮ ᱱᱚᱝᱠᱟ ᱢᱟᱨᱟᱝ ᱡᱟᱦᱟᱸᱱᱟᱜ ᱮᱢ ᱪᱤᱠᱟᱹ ᱫᱟᱲᱮᱭᱟᱜᱼᱟ ᱦᱮᱸ ᱥᱮ᱾
ᱦᱮᱸ᱾
ᱦᱮᱸ ᱛᱚ ᱜᱚᱝᱠᱮ ᱦᱟᱜ ᱟᱢ ᱡᱟᱦᱟᱸ ᱟᱢ ᱟᱢ ᱚᱠᱟ ᱞᱮᱠᱟᱢ ᱞᱟᱹᱭ ᱚᱪᱚᱭᱮᱫ ᱛᱟᱞᱟᱝᱟ᱾ ᱟᱪᱪᱷᱟ ᱟᱢ ᱞᱮᱠᱟ ᱞᱟᱹᱭ ᱛᱟᱞᱟᱝ ᱢᱮ ᱥᱮ᱾ ᱪᱮᱫ ᱦᱚᱛᱮᱡ ᱛᱮ, ᱦᱟᱸᱜ ᱵᱟᱵᱚᱱ ᱠᱚᱨᱟᱼᱣ ᱫᱟᱲᱮᱭᱟᱼᱜ ᱠᱟᱱᱟ ᱾ ᱚᱱᱠᱟ ᱢᱟᱨᱟᱝ ᱠᱤᱪᱷᱩ
ᱡᱟᱦᱟᱸ ᱞᱮᱠᱟᱢ ᱞᱟᱹᱭ ᱠᱮᱫ ᱜᱚᱝᱠᱮ, ᱚᱱᱠᱟ ᱜᱮ ᱠᱟᱱᱟ᱾ ᱠᱟᱛᱷᱟ ᱫᱚ ᱚᱱᱟ ᱠᱚ, ᱦᱳ ᱠᱷᱟᱱ ᱜᱮᱭᱟ᱾ ᱥᱟᱶ ᱛᱮ, ᱠᱟᱹᱣᱰᱤ ᱢᱟᱱᱮ ᱯᱩᱸᱡᱤ ᱡᱟᱣᱨᱟ ᱨᱮ, ᱟᱵᱚ ᱯᱩᱸᱡᱤ ᱴᱟᱜ ᱵᱟᱝ ᱵᱚᱱ ᱡᱚᱜᱟᱼᱣ ᱡᱚᱛᱚᱱ ᱫᱟᱲᱮᱭᱟ-ᱜ
ᱮᱠᱟᱞ - ᱮᱠᱟᱞ ᱜᱚᱝᱠᱮ ᱚᱱᱟ ᱢᱟ ᱴᱷᱤᱠ ᱜᱮᱢ ᱢᱮᱱ ᱠᱟᱫᱟ᱾ ᱡᱮ ᱟᱵᱚ ᱫᱚ ᱦᱟᱸᱜ ᱚᱱᱟ᱾ ᱠᱟᱹᱣᱰᱤ ᱨᱮᱱᱟᱼᱜ ᱢᱟᱱᱮ ᱵᱮᱣᱦᱟᱨ ᱵᱟᱵᱚᱱ ᱵᱟᱲᱟᱭᱼᱟ᱾ ᱟᱨ ᱪᱮᱫ
ᱴᱷ ᱮᱠᱟᱞ - ᱮᱠᱟᱞ᱾
ᱟᱸ ᱫᱤᱠᱩ ᱫᱚ ᱪᱮᱫ ᱠᱚ ᱪᱤᱠᱟᱹᱭᱼᱟ᱾ ᱡᱟᱦᱟᱸ ᱛᱤᱱᱟᱹᱜ ᱠᱚ ᱨᱳᱡᱽᱜᱟᱨ ᱟ᱾ ᱚᱱᱟ ᱨᱮᱱᱟᱼᱜ ᱢᱟᱱᱮᱻ ᱚᱱᱟ ᱫᱚ, ᱠᱷᱚᱨᱚᱪ ᱨᱮᱱᱟ-ᱜ ᱫᱚ, ᱵᱟᱠᱚ ᱨᱤᱠᱟᱹᱭᱼᱟ᱾ ᱢᱟᱱᱮ ᱠᱷᱚᱨᱚᱪ ᱫᱚ-ᱠᱚ ᱠᱷᱚᱨᱚᱪᱟ᱾ ᱢᱮᱱᱠᱷᱟᱱ ᱚᱱᱟ ᱠᱷᱚᱨᱚᱪ ᱠᱟᱛᱮᱫ᱾ ᱚᱱᱟ ᱠᱷᱚᱱ ᱟᱨᱦᱚᱸ ᱟᱸ ᱰᱷᱽᱮᱨ ᱠᱟᱹᱣᱰᱤ, ᱚᱠᱟ ᱞᱮᱠᱟ ᱨᱮ ᱟᱨᱡᱟᱣ ᱜᱟᱱᱚᱜ-ᱟ᱾ ᱦᱚᱜ-ᱚ ᱱᱚᱝᱠᱟ ᱠᱚ, ᱪᱤᱱᱛ ᱛᱮᱭᱟ ᱢᱮᱱᱠᱷᱟᱱ ᱟᱵᱚ, ᱫᱚᱵᱚᱱ ᱠᱟᱹᱢᱤ ᱠᱮᱫᱟ᱾ ᱠᱟᱹᱢᱤ ᱛᱟᱭᱱᱚᱢ ᱟᱵᱚ ᱫᱚᱵᱚᱱ ᱪᱤᱱᱛᱟᱹᱭᱟ᱾ ᱡᱮ ᱚᱱᱟ ᱛᱮ ᱱᱚᱣᱟᱧ ᱦᱟᱛᱟᱣᱼᱟ᱾ ᱥᱮ ᱦᱟᱱᱟᱧ ᱦᱟᱛᱟᱣᱼᱟ᱾ ᱦᱚᱜᱼᱚ ᱱᱚᱝᱠᱟ ᱟᱨ ᱪᱮᱫ, ᱡᱮ ᱚᱱᱟ ᱠᱟᱹᱣᱰᱤ ᱞᱟᱜᱟ-ᱣ ᱠᱟᱛᱮᱫ, ᱟᱨᱚ ᱢᱟᱨᱟᱝ ᱡᱟᱦᱟᱱᱟᱼᱜ ᱛᱮ ᱟᱨᱮᱞ ᱟᱨᱚ ᱰᱷᱽᱮᱨ ᱠᱟᱹᱣᱰᱤ, ᱚᱠᱟ ᱞᱮᱠᱟ ᱨᱮ ᱟᱨᱡᱟ-ᱣ ᱜᱟᱱᱚᱜ-ᱟ᱾ ᱚᱱ ᱠᱟ ᱫᱚ ᱦᱟᱸᱜ ᱵᱟᱵᱚᱱ ᱪᱤᱱᱛᱟᱹᱭᱼᱟ᱾ ᱦᱳᱭ ᱥᱮ, ᱦᱳᱭ ᱢᱟ ᱛᱟᱦᱚᱞᱮ ᱜᱚᱝᱠᱮ ᱟᱢ ᱪᱮᱫ ᱮᱢ ᱞᱟᱹᱭᱮᱫ ᱛᱟᱞᱟᱝ ᱛᱟᱦᱮᱸ ᱚᱱᱟ ᱾ ᱛᱟᱦᱚᱞᱮ ᱞᱟᱹᱭ ᱯᱩᱨᱟᱹᱣ ᱜᱚᱫ, ᱠᱟᱛᱟ ᱞᱟᱝ ᱢᱮ᱾
ᱦᱳᱭ ᱜᱚᱝᱠᱮ ᱚᱱᱟ᱾ ᱚᱱᱟ ᱜᱮ ᱠᱟᱛᱷᱟ ᱫᱚ ᱠᱟᱱᱟ᱾ ᱚᱱᱮ ᱡᱟᱦᱟᱸᱢ ᱯᱩᱸᱡᱤ ᱴᱟᱜ, ᱵᱟᱵᱚᱱ ᱡᱟᱣᱨᱟ ᱫᱟᱲᱮᱭᱟᱜ-ᱟ ᱾ ᱮᱵᱚᱝ ᱟᱨ ᱡᱟᱦᱟᱱ ᱵᱮᱯᱟᱨ ᱮᱛᱚᱦᱚᱵ ᱞᱟᱦᱟ ᱨᱮᱜᱮ, ᱠᱟᱹᱪᱮᱯ ᱯᱩᱸᱡᱤ ᱫᱚ, ᱞᱟᱜᱟᱜ-ᱟ᱾ ᱥᱮ
ᱮᱠᱟᱞ - ᱮᱠᱟᱞ ᱟᱸ ᱱᱚᱣᱟ ᱫᱚ, ᱥᱟᱹᱨᱤ ᱠᱟᱛᱷᱟ ᱠᱟᱱ ᱦᱩᱸ᱾
ᱟᱵᱚ ᱫᱚ ᱯᱩᱸᱡᱤ ᱵᱚᱱ ᱡᱟᱣᱨᱟᱭᱼᱟ᱾ ᱯᱩᱸᱡᱤ ᱡᱟᱣᱨᱟ ᱥᱟᱶ - ᱥᱟᱶ ᱛᱮᱠᱮ ᱟᱱᱟᱴ ᱮᱴᱠᱮᱴᱚᱬᱮᱸ ᱦᱤᱡᱩᱜ-ᱟ᱾ ᱥᱮ ᱡᱤᱭᱚᱱ ᱨᱮᱱᱟᱼᱜ ᱟᱱᱟᱴ ᱮᱴ ᱦᱮᱡ ᱦᱤᱡᱩᱜ-ᱟ᱾ ᱥᱮᱱᱚᱜ-ᱟ᱾ ᱚᱱᱠᱟ ᱜᱮ, ᱟᱫᱚ ᱱᱟᱜ ᱠᱷᱟᱱ ᱚᱱᱟ ᱟᱱᱟᱴ ᱴᱮᱴᱠᱮᱴᱚᱬᱮᱸ ᱜᱮ ᱵᱟᱹᱲᱛᱤ ᱵᱚᱱ ᱧᱮᱞᱟᱜ-ᱟ᱾ ᱯᱩᱸᱡᱤ ᱡᱮ ᱡᱮ ᱪᱮᱫ ᱠᱷᱟᱹᱛᱤᱨ ᱵᱚᱱ ᱫᱚᱦᱚᱭᱮᱫ ᱠᱟᱱᱟ ᱚᱱᱟ ᱫᱚᱵᱚᱱ, ᱦᱤᱲᱤᱧ ᱜᱚᱫᱟ᱾ ᱠᱤᱪᱷᱩ - ᱠᱤᱪᱷᱩ ᱥᱚᱢᱚᱭ ᱫᱚ, ᱦᱳᱭ᱾ ᱡᱟᱹᱱᱤᱡ ᱠᱷᱟᱱ ᱚᱱᱮ ᱚᱱᱟ ᱠᱚ
ᱦᱮᱸ᱾ ᱟᱨ ᱜᱚᱝᱠᱮ ᱦᱚᱜ-ᱚ ᱱᱟᱧ ᱢᱮᱱᱟ᱾ ᱢᱟᱱᱮ ᱟᱵᱚ ᱥᱟᱱᱛᱟᱲ, ᱥᱚᱢᱟᱡᱽ, ᱨᱮᱫᱚ ᱢᱟᱱᱮ ᱱᱚᱜᱼᱚ ᱱᱟ᱾ ᱦᱤᱥᱟᱹ ᱥᱩᱣᱟᱹ - ᱦᱤᱥᱟᱹ ᱥᱩᱭᱟᱹ ᱡᱤᱱᱤᱥ ᱴᱟᱜ, ᱢᱮᱱᱟᱼᱜ ᱛᱟᱵᱚᱱᱟ᱾ ᱦᱳᱭ ᱥᱮ, ᱡᱟᱦᱟᱸ ᱫᱚ ᱫᱤᱠᱩ ᱥᱚᱢᱟᱡᱽ ᱨᱮᱫᱚ, ᱚᱱᱟ ᱡᱤᱱᱤᱥ ᱫᱚ᱾ ᱵᱟᱹᱱᱩᱜ-ᱟ ᱾ᱟᱵᱚ ᱫᱚ ᱡᱩᱫᱤ ᱡᱟᱦᱟᱸᱭ ᱢᱤᱫ ᱦᱚᱲ, ᱚᱱᱠᱟ ᱢᱟᱨᱟᱝ ᱡᱟᱦᱟᱱᱟᱼᱜ ᱠᱚᱨᱟᱣ ᱨᱮᱱᱟ-ᱜ ᱨᱤᱠᱟᱹᱭᱟᱭ ᱛᱚ ᱟᱵᱚ ᱥᱟᱱᱛᱟᱲ ᱦᱚᱯᱚᱱ ᱫᱚ, ᱪᱮᱫ ᱠᱚ ᱪᱤᱠᱟᱹᱭᱟ᱾ ᱡᱮ ᱩᱱᱤ ᱚᱠᱟᱞᱠᱟᱨᱮ ᱚᱨ ᱟᱬᱜᱚ ᱜᱟᱱᱚᱜᱼᱟ᱾ ᱦᱚᱜᱼᱚᱱᱟ ᱜᱮᱠᱚ ᱪᱤᱱᱛᱟᱹᱼᱟ ᱛᱟᱹ ᱭᱟ ᱾ᱦᱟᱸᱜ ᱥᱮ ᱚᱱᱟ ᱜᱮᱠᱚ ᱠᱩᱨᱩᱢᱩᱴᱩᱭᱼᱟ ᱾ᱩᱱᱤ ᱪᱮᱫ, ᱚᱠᱟ ᱞᱮᱠᱟ ᱨᱮᱜᱮ ᱟᱬᱜᱚᱭ ᱦᱩᱭᱩᱜᱼᱟ᱾ ᱚᱱᱟ ᱜᱮᱠᱚ ᱪᱷᱩᱴᱟᱹᱣ ᱠᱚᱜᱼᱟ᱾ ᱢᱮᱱᱠᱷᱟᱱ ᱫᱤᱠᱩ ᱦᱚᱯᱚᱱ ᱫᱚ᱾ ᱪᱮᱫ ᱠᱚ ᱪᱤᱠᱟᱹᱭᱟ᱾ ᱟᱡ ᱠᱷᱚᱱ, ᱟᱨ ᱢᱤᱫ ᱦᱚᱲ᱾ ᱡᱟᱦᱟᱸᱭ ᱡᱩᱫᱤ ᱚᱱᱠᱟ ᱢᱟᱨᱟᱝ ᱡᱟᱦᱟᱱᱟᱼᱜ ᱮ ᱠᱚᱨᱟᱣ ᱠᱮᱫᱟᱭ ᱾ᱛᱚ ᱩᱱᱤ ᱫᱚᱭ ᱨᱤᱠᱟᱹᱭᱟ ᱾ᱡᱮ ᱚᱠᱟ ᱞᱮᱠᱟᱨᱮ ᱩᱱᱤ ᱠᱷᱚᱱ ᱢᱟᱲᱟᱝ ᱟᱨᱦᱚᱸ ᱟᱡᱼ ᱮ ᱪᱟᱞᱟᱣ ᱫᱟᱲᱮᱭᱟᱜᱼ ᱟᱭ ᱛᱚ ᱚᱱᱟ ᱦᱚᱛᱮᱜ ᱛᱮᱜᱮ ᱢᱟᱱᱮ ᱟᱵᱚ ᱦᱚᱲ ᱦᱚ ᱦᱚᱯᱚᱱ ᱟᱨ ᱫᱤᱠᱩ ᱦᱚᱯᱚᱱ ᱢᱩᱫᱽᱨᱮ ᱚᱱᱟ ᱜᱮ ᱯᱷᱟᱨᱟᱠ ᱫᱚ ᱢᱟᱱᱮ ᱡᱟᱦᱟᱸᱭ ᱪᱟᱞᱟᱜ ᱮ ᱨᱤᱠᱟᱹᱭᱟᱭ ᱩᱱᱤ ᱦᱚᱸ ᱵᱟᱠᱚ ᱨᱟᱠᱟᱵ ᱦᱚᱪᱚᱣᱭᱟ ᱟᱨ ᱟᱠᱚ ᱦᱚᱸ ᱵᱟᱠᱚ ᱨᱟᱠᱟᱵᱼᱟ ᱱᱚᱜᱼᱚ ᱱᱚᱝᱠᱟ ᱟᱨ ᱪᱮᱫ ᱟᱢ ᱱᱚᱣᱟ ᱠᱟᱛᱷᱟ ᱛᱤᱱᱟᱹᱜᱴᱟ ᱥᱟᱹᱨᱤᱭᱟ ᱢᱮᱱᱛᱮᱢ ᱢᱚᱱᱮᱭᱟ ᱜᱚᱝᱠᱮ
ᱱᱚᱣᱟ ᱫᱚ ᱮᱠᱟᱞ ᱟᱹᱰᱤ ᱥᱟᱹᱨᱤ ᱠᱟᱛᱷᱟ ᱠᱟᱱᱟ ᱜᱚᱝᱠᱮ ᱦᱤᱸᱥᱟᱹ ᱥᱩᱭᱟᱹ ᱫᱚ ᱟᱵᱚ ᱥᱚᱢᱟᱡᱽ ᱨᱮᱫᱚ ᱟᱹᱰᱤ ᱵᱟᱹᱲᱛᱤ ᱢᱮᱱᱟᱜ ᱟᱠᱟᱜᱼᱟ ᱦᱮᱸ ᱜᱚᱝᱠᱮ ᱚᱱᱟ ᱦᱤᱥᱟᱹ-ᱥᱩᱭᱟᱹ ᱠᱟᱛᱷᱟ ᱡᱚᱠᱷᱚᱱ ᱨᱟᱠᱟᱵ ᱮᱱᱟ ᱚᱱᱟ ᱥᱟᱶᱛᱮ ᱟᱨ ᱢᱤᱫᱴᱮᱱ ᱠᱟᱛᱷᱟᱧ ᱫᱤᱥᱟᱹ ᱠᱮᱜᱼᱟ ᱟᱵᱚ ᱟᱹᱛᱩ ᱫᱤᱥᱚᱢ ᱨᱮ ᱡᱟᱦᱟᱸ ᱞᱟᱹᱭ ᱰᱟᱹᱱ, ᱵᱷᱩᱛ ᱟᱨ ᱵᱟᱝ
ᱦᱩᱸ
ᱡᱟᱦᱟᱸ ᱡᱩᱫᱤᱢ ᱢᱮᱱᱟ ᱮᱴᱟᱜ ᱡᱟᱹᱛᱤᱭᱟᱜ ᱠᱟᱛᱷᱟ ᱞᱮᱠᱟᱨᱮ ᱮᱠᱟ ᱞᱟᱭᱟ. ᱠ ᱱᱚᱜᱼᱚ ᱱᱚᱣᱟ ᱨᱮ ᱛᱤᱱᱟᱹᱜ ᱴᱟ ᱯᱟᱹᱛᱭᱟᱹᱣ ᱢᱮᱱᱟᱜ ᱛᱟᱵᱤᱱᱟ
ᱮᱠᱟᱞ ᱜᱚᱢᱠᱮ ᱱᱚᱣᱟ ᱫᱚ ᱦᱟᱸᱜ ᱟᱹᱞᱤᱧ ᱦᱚᱸ ᱢᱟᱱᱮ ᱯᱟᱹᱛᱭᱟᱹᱣ ᱞᱮᱠᱟᱱᱟᱜ ᱦᱚᱸ ᱠᱟᱱᱟ ᱟᱨ ᱵᱟᱝ ᱯᱟᱹᱛᱭᱟᱹᱣ ᱞᱮᱠᱟᱱᱟᱜ ᱦᱚᱸ ᱠᱟᱱᱟ ᱢᱟᱱᱮ ᱪᱮᱫ ᱞᱤᱧ ᱢᱮᱱᱟ ᱟ. ᱞᱤᱧ ᱫᱚ ᱰᱟᱹᱱ, ᱵᱷᱩᱛ ᱠᱚᱫᱚ ᱱᱟᱦᱟᱜ ᱯᱟᱹᱛᱭᱟᱹᱣ ᱢᱟ ᱵᱟᱹᱞᱤᱧ ᱯᱟᱹᱛᱭᱟᱹᱣ ᱠᱚᱣᱟ ᱢᱮᱱᱠᱷᱟᱱ ᱮᱱ ᱨᱮᱦᱚᱸ ᱡᱩᱫᱤ ᱟᱵᱚ ᱦᱚᱭᱛᱳ ᱡᱟᱦᱟᱱᱟᱜ ᱵᱚᱸᱜᱟ ᱵᱩᱨᱩ ᱠᱚᱨᱮ ᱜᱮ ᱩᱱ ᱚᱠᱛᱚ ᱡᱩᱫᱤ ᱵᱤᱱ ᱧᱮᱞᱟ ᱦᱩᱸ
ᱦᱮᱸ
ᱛᱚ ᱦᱚᱜᱼᱚᱭ ᱡᱮ ᱟᱵᱚᱨᱮᱱ ᱵᱚᱸᱜᱟ ᱠᱚ ᱟᱬᱜᱚᱱ ᱠᱟᱱᱟ ᱛᱚᱻ ᱱᱚᱣᱟ ᱦᱚᱛᱚ ᱧᱮᱞ ᱞᱮᱠᱷᱟᱱ ᱫᱚ ᱦᱟᱦᱟᱲᱟᱜ ᱜᱮ ᱵᱩᱡᱷᱟᱹᱜᱼᱟ ᱡᱮ ᱥᱟᱹᱨᱤ ᱜᱮ ᱱᱚᱝᱠᱟ ᱚᱱᱠᱟ ᱟᱵᱚᱨᱮᱱ ᱵᱚᱸᱜᱟᱼᱵᱩᱨᱩ ᱢᱮᱱᱟᱜ ᱠᱚᱣᱟ᱾ ᱫᱚ ᱱᱚᱣᱟᱧ ᱪᱤᱱᱛᱟᱹᱭᱟ ᱵᱟ. ᱵᱩ ᱜᱚᱝᱠᱮ ᱡᱚᱠᱷᱚᱱ ᱟᱵᱚ ᱡᱩᱫᱤ ᱵᱮᱥ ᱵᱚᱸᱜᱟ ᱢᱮᱱᱟᱜ ᱠᱚᱣᱟ ᱮᱱᱠᱷᱟᱱ ᱫᱚᱻ ᱚᱱᱟ ᱨᱮᱱᱟᱜ ᱩᱞᱴᱟᱹ ᱦᱚᱸ ᱦᱩᱭ ᱫᱟᱲᱮᱭᱟᱜᱼᱟ ᱮᱱᱠᱷᱟᱱ ᱵᱟᱹᱲᱤᱡ ᱵᱚᱸᱜᱟ ᱦᱚᱸ ᱢᱮᱱᱟᱜ ᱠᱚᱣᱟ ᱛᱚ ᱱᱚᱝᱠᱟ ᱥᱮᱫ ᱛᱮ ᱡᱩᱫᱤᱢ ᱢᱮᱱᱟ ᱛᱟᱦᱞᱮ ᱮᱱᱠᱷᱟᱱ ᱫᱚᱢ ᱢᱮᱱ ᱠᱮᱭᱟ ᱡᱮ ᱵᱟᱝ ᱦᱮᱱᱟᱜ ᱠᱚᱣᱟ᱾ ᱟᱨ ᱚᱱᱠᱟ ᱞᱮᱠᱟᱛᱮ ᱡᱩᱫᱤ ᱯᱩᱛᱷᱤ- ᱯᱚᱛᱚᱵ ᱥᱮᱫ ᱞᱮᱠᱟᱛᱮᱢ ᱧᱮᱞᱟ ᱮᱱᱠᱷᱟᱱ ᱢᱟ ᱰᱟᱹᱱ, ᱵᱷᱩᱛ ᱠᱚᱫᱚ ᱪᱤᱞᱤ ᱦᱚᱸ ᱵᱟᱹᱱᱩᱜ ᱠᱚᱣᱟ ᱟᱵᱚ ᱱᱚᱣᱟ ᱥᱟᱬᱮᱥ ᱥᱮᱫ ᱞᱮᱠᱟᱛᱮ ᱡᱩᱫᱤᱢ ᱧᱮᱞ ᱧᱮᱞᱟ ᱟᱨ ᱪᱮᱫ ᱚ ᱱᱚᱝᱠᱟ
ᱦᱩᱸ
ᱤᱧᱦᱚᱸ ᱚᱱᱠᱟ ᱧᱮᱞ ᱢᱟ ᱦᱟᱸᱜ ᱵᱟᱹᱧ ᱧᱮᱞ ᱟᱠᱟᱫ ᱠᱚᱣᱟ ᱢᱮᱱᱠᱷᱟᱱ ᱚᱱᱟ ᱦᱟᱯᱲᱟᱢ ᱠᱚᱣᱟᱜ ᱢᱚᱪᱟ ᱠᱷᱚᱱ ᱥᱮ ᱵᱩᱰᱤᱜᱚ ᱞᱟᱹᱴᱩ ᱵᱟ ᱱᱩᱠᱩᱣᱟᱜ ᱢᱚᱪᱟ ᱠᱷᱚᱱᱜᱮ ᱟᱸᱡᱚᱢ ᱵᱟᱲᱟ ᱦᱩᱭ ᱠᱟᱱᱟ ᱡᱮ ᱱᱚᱝᱠᱟ-ᱱᱚᱝᱠᱟ ᱢᱮᱱᱠᱷᱟᱱ ᱢᱮᱫ ᱛᱮᱫᱚ ᱦᱟᱸᱜ ᱟᱹᱣᱨᱤᱧ ᱧᱮᱞ ᱠᱚᱣᱟ ᱤᱧᱦᱚᱸ ᱠᱤᱱᱛᱩ ᱩᱱᱠᱩ ᱡᱟᱦᱟᱸᱭ ᱟᱵᱚᱨᱮᱱ ᱵᱚᱸᱜᱟ ᱠᱚ ᱟᱬᱜᱚᱱᱟ ᱥᱮ ᱩᱱᱠᱩ ᱨᱩᱢ ᱵᱚᱸᱜᱟ ᱩᱱᱠᱩ ᱠᱚᱫᱚ ᱧᱮᱞ ᱵᱟᱲᱟ ᱦᱩᱭ ᱟᱠᱟᱱᱟ ᱦᱟᱸᱜ ᱟᱫᱚ ᱱᱚᱣᱟ ᱫᱚ ᱛᱤᱱᱟᱹᱜ ᱴᱟ ᱚᱠᱟ ᱞᱮᱠᱟ ᱦᱟᱸᱜ ᱤᱱᱟᱹᱜᱴᱟ ᱫᱚ ᱵᱟᱰᱟᱭ ᱵᱟᱹᱱᱩᱜ ᱛᱤᱧᱟ
ᱦᱚᱭ
ᱮᱱᱠᱷᱟᱱ ᱵᱚᱸᱜᱟ ᱡᱩᱫᱤᱢ ᱯᱟᱹᱛᱭᱟᱹᱣ ᱠᱚᱣᱟ ᱜᱚᱢᱠᱮ ᱮᱱᱠᱷᱟᱱ ᱫᱚ ᱵᱷᱩᱛ ᱦᱚᱸ ᱢᱮᱱᱟᱜ ᱠᱚᱣᱟ ᱦᱮᱸᱥᱮ ᱵᱟᱝ ᱟᱢ ᱪᱮᱫ ᱮᱢ ᱞᱟᱹᱭᱟ ᱜᱚᱝᱠᱮ? ᱱᱚᱣᱟ ᱠᱟᱛᱷᱟ ᱨᱮ
ᱦᱮᱸ ᱦᱮᱸ ᱱᱚᱣᱟ ᱫᱚ ᱮᱠᱟᱞ ᱥᱟᱹᱨᱤ ᱠᱟᱛᱷᱟ ᱠᱟᱱᱟ ᱪᱮᱫᱟᱜ ᱪᱮ ᱥᱟᱬᱮᱥᱮ ᱞᱟᱹᱞᱟᱹᱭ ᱠᱟᱱᱟ ᱡᱮ ᱡᱟᱦᱟᱱ ᱡᱤᱱᱤᱥ ᱨᱮᱱᱟᱜ ᱜᱮ ᱯᱚᱡᱮᱴᱤᱵᱷ ᱡᱩᱚᱫᱤ ᱢᱮᱱᱟᱜ ᱠᱷᱟᱱ ᱚᱱᱟ ᱨᱮᱱᱟᱜ ᱱᱮᱜᱮᱴᱤᱵᱷ ᱦᱚ ᱱᱤᱦᱟᱹᱛ ᱢᱮᱱᱟᱜᱼᱟ ᱾
ᱮᱠᱟᱞ ᱮᱠᱟᱞ
ᱛᱚ ᱚᱱᱟ ᱞᱮᱠᱟᱛᱮ ᱡᱩᱫᱤ ᱧᱮᱞᱚᱜᱼᱟ, ᱛᱟᱦᱚᱞᱮ ᱠᱷᱟᱱ ᱫᱚ ᱵᱚᱸᱵᱟ ᱡᱩᱫᱤ ᱢᱮᱱᱟᱜ ᱠᱚᱣᱟ ᱮᱟᱨᱮ ᱟᱢᱵᱤᱱ ᱡᱟᱦᱟᱸ ᱞᱮᱠᱟ ᱵᱤᱱ ᱞᱟᱹᱭ ᱠᱮᱫ ᱚᱱᱮ ᱞᱮᱠᱟᱜᱮ ᱵᱷᱩᱛ ᱦᱚᱸ ᱱᱤᱦᱟᱹᱛ ᱢᱮᱱᱟᱜ ᱵᱚᱣᱟ ᱟᱨ ᱵᱟᱝ ᱵᱟᱹᱲᱤᱡ ᱵᱚᱸᱜᱟ ᱵᱩᱨᱩ ᱠᱚ ᱢᱮᱱᱟᱜ ᱠᱚᱜᱮᱭᱟ
ᱦᱳᱭ ᱮᱱᱠᱟᱞ ᱱᱚᱣᱟ ᱫᱚ ᱮᱠᱟᱞ ᱠᱟᱛᱷᱟ ᱠᱟᱱ ᱜᱮᱭᱟ ᱛᱚᱵᱮ ᱮᱱᱛᱮᱫ ᱜᱚᱝᱠᱮ ᱟᱯᱮ ᱚᱱᱟ ᱟᱹᱛᱩ ᱚᱱᱠᱟᱱ ᱡᱟᱦᱟᱱᱟᱜ ᱜᱷᱚᱴᱚᱱᱟ ᱠᱚ ᱜᱷᱚᱴᱟᱣ ᱵᱟᱲᱟᱟᱣ ᱠᱟᱱᱟ ᱥᱮ ᱵᱟᱝᱟ ᱡᱮ ᱚᱱᱠᱟᱱ ᱰᱟᱹᱱ ᱵᱷᱩᱛ ᱠᱚᱨᱮᱱᱟᱜ ᱜᱷᱚᱴᱚᱱᱟ ᱠᱚ ᱱᱮᱛᱟᱨ ᱢᱟᱱᱮ ᱟᱭᱢᱟ ᱴᱚᱴᱷᱟ ᱨᱮᱜᱮ ᱧᱮᱞᱚᱜ ᱠᱟᱱᱟ ᱡᱮ ᱢᱟᱱᱮ ᱰᱟᱹᱱ ᱵᱩᱛ ᱢᱮᱱ ᱠᱟᱛᱮᱜ ᱚᱱᱟ ᱡᱟᱦᱟᱸᱟᱭ ᱛᱩᱨ ᱨᱮᱱ ᱡᱟᱦᱟᱸᱭ ᱨᱟᱺᱰᱤ ᱪᱷᱟᱰᱣᱤ ᱡᱟᱦᱟᱸᱭ ᱚᱱᱠᱟᱱ ᱵᱩᱲᱦᱤ ᱦᱚᱲ ᱠᱚᱠᱚ ᱛᱟᱦᱮᱱ ᱠᱟᱱᱟ ᱥᱮ ᱚᱱᱠᱟᱱ ᱟᱹᱰᱤ ᱪᱷᱟᱹᱰᱤ ᱮᱨᱟ ᱠᱚᱠᱚ ᱛᱟᱦᱮᱱ ᱠᱟᱱᱟ ᱛᱚ ᱩᱱᱠᱩ ᱦᱚᱸ ᱚᱱᱮ ᱚᱱᱠᱟ ᱟᱨ ᱪᱮᱫ ᱰᱟᱹᱱ ᱢᱮᱱᱛᱮᱠᱚ ᱫᱳᱥᱮᱫ ᱠᱚᱣᱟ ᱛᱚ ᱱᱚᱜᱼᱚ ᱱᱚᱝᱠᱟᱱᱟᱜ ᱜᱷᱚᱴᱚᱱᱟ ᱠᱚ ᱟᱯᱮ ᱚᱱᱛᱮ ᱜᱷᱚᱴᱟᱣ ᱵᱟᱲᱟ ᱠᱟᱱᱟ ᱥᱮ ᱵᱟᱝ?
ᱚᱱᱠᱟ ᱫᱚ ᱜᱚᱝᱠᱮ ᱦᱟᱟᱺᱰᱤ ᱪᱷᱟᱹᱰᱳ ᱟᱨ ᱵᱟᱝᱟᱝ ᱵᱟᱹᱦᱩ ᱚᱱᱠᱟ ᱫᱚ ᱱᱟᱜ ᱠᱷᱟᱱ ᱩᱱᱟᱹᱜ ᱮᱠᱴᱟ ᱫᱚ ᱚᱱᱟ ᱡᱤᱱᱤᱥ ᱫᱚ ᱵᱟᱝᱞᱤᱧ ᱫᱷᱮᱭᱟᱱ ᱟᱠᱟᱜᱼᱟ ᱢᱮᱱᱠᱷᱟᱱ ᱚᱱᱠᱟ ᱫᱚ ᱜᱷᱚᱴᱟᱣ ᱫᱚ ᱜᱷᱚᱴᱟᱣ ᱵᱟᱲᱟ ᱠᱟᱱᱟ
ᱦᱳᱭ ᱦᱳᱭ ᱟᱫᱚ ᱟᱠᱟᱞᱮᱠᱟ ᱜᱷᱚᱴᱟᱣ ᱟᱠᱟᱱᱟ? ᱚᱱᱟᱜᱮ ᱢᱟ ᱛᱟᱦᱚᱞᱮ ᱞᱟᱹᱭ ᱧᱚᱜ ᱛᱟᱞᱟᱝ ᱢᱮ ᱤᱧ ᱜᱮ ᱦᱟᱸᱜ ᱟᱹᱰᱤ ᱵᱟᱹᱲᱛᱤᱧ ᱨᱚᱲ ᱠᱮᱫ ᱛᱟᱞᱟᱝᱟ
ᱚᱱᱠᱟ ᱫᱚ ᱜᱚᱝᱠᱮ ᱢᱤᱫᱴᱟᱝ ᱟᱹᱛᱩᱳ ᱨᱮᱜᱮ ᱯᱟᱥᱮᱨ ᱟᱛᱳ ᱨᱮ ᱠᱟ ᱢᱮᱫᱴᱮᱱ ᱚᱠᱟ ᱢᱮᱴᱮᱱ ᱵᱟᱹᱦᱩ ᱠᱩᱲᱤ ᱪᱮᱛᱟᱱ ᱨᱮ ᱢᱤᱫᱴᱟᱝ ᱨᱟᱹᱰᱤ ᱵᱟᱝᱢᱟ ᱟᱨ ᱵᱟᱝ ᱪᱷᱟᱰᱣᱤᱭ ᱦᱚᱸ ᱵᱟᱝ ᱩᱱᱤ ᱫᱚ ᱱᱤᱨᱚᱲ ᱵᱟᱹᱦᱩ ᱠᱩᱲᱤ ᱟᱨ ᱵᱟᱝ ᱢᱤᱫᱴᱮᱱ ᱦᱚᱯᱚᱱ ᱨᱮᱱ ᱜᱮ ᱢᱟᱹᱡᱷᱤ ᱦᱚᱯᱚᱱ ᱨᱮᱱ ᱜᱮ ᱵᱟᱹᱦᱩ ᱠᱤᱢᱤᱱ ᱪᱮᱛᱟᱱ ᱨᱮᱜᱮ ᱴᱟᱝ ᱚᱝᱠᱟ ᱵᱟᱹᱲᱤᱡ ᱟᱛᱢᱟ ᱟᱨ ᱵᱟᱝ ᱵᱟᱹᱲᱤᱡ ᱵᱚᱸᱜᱟᱭ ᱪᱟᱯᱟᱟᱲ ᱟᱫᱮ ᱛᱟᱦᱮᱱᱟ ᱩᱱᱤᱜᱮ ᱪᱮᱛᱟᱱ ᱚᱱᱠᱟ ᱯᱩᱨᱟᱹ ᱟᱹᱛᱩ ᱨᱮᱱᱟᱜ ᱡᱟᱦᱟᱸ ᱜᱷᱚᱴᱚᱱ ᱠᱚ ᱞᱭᱟᱹᱭᱟ ᱡᱟᱦᱟᱸ ᱜᱷᱚᱴᱚᱱ ᱠᱚ ᱜᱷᱚᱴᱟᱣ ᱞᱮᱱ ᱛᱟᱠᱚ ᱛᱟᱦᱮᱸᱫ ᱯᱩᱨᱟᱹ ᱴᱷᱟᱢ ᱴᱷᱟᱢ ᱚᱱᱠᱟᱜᱮ ᱞᱟᱹᱭᱟᱠᱚ ᱠᱟᱱᱟ ᱟᱨᱮ ᱞᱟᱹᱭᱟᱠᱚ ᱠᱟᱱᱟ ᱦᱟᱯᱮᱱ ᱫᱤᱱ ᱪᱮᱫ ᱟᱨᱚ ᱜᱚᱴᱟᱜ ᱛᱟᱯᱮᱭᱟ ᱚᱱᱟ ᱠᱚᱦᱭ ᱞᱟᱹᱭᱟ ᱟᱫᱚ ᱚᱱᱟ ᱞᱮᱠᱟᱛᱮ ᱡᱩᱫᱤᱢ ᱧᱮᱞᱟ ᱜᱚᱝᱠᱮ ᱟᱵᱤᱱ ᱛᱤᱱᱟᱹᱜ ᱴᱟᱜ ᱵᱤᱱ ᱯᱛᱭᱟᱹᱣᱟᱜ ᱟᱜ-ᱟ ᱥᱮ ᱵᱟᱝ? ᱩᱱᱤ ᱡᱟᱦᱟᱸᱟᱭ ᱞᱟᱹᱭᱮᱜᱼᱟ ᱜᱮ ᱦᱩᱭᱩᱜ ᱠᱟᱱᱟ ᱟᱨ ᱵᱟᱝ ᱡᱟᱦᱟᱸᱭ ᱞᱟᱹᱭ ᱞᱮᱫ ᱛᱟᱦᱮᱱᱟ ᱚᱱᱟᱜᱮ ᱦᱩᱭ ᱞᱮᱱᱟ ᱱᱚᱣᱟ ᱛᱤᱱᱟᱹᱜ ᱴᱟᱜ ᱵᱮᱤᱱ ᱯᱟᱹᱛᱤᱭᱚᱜ-ᱟ?
ᱚᱱᱟᱱᱟᱜᱮ ᱤᱧ ᱵᱩᱡᱷᱟᱹᱣ ᱵᱟᱹᱧ ᱫᱟᱲᱮᱭᱟᱜ ᱠᱟᱱᱟ ᱟᱢ ᱡᱩᱫᱤ ᱚᱱᱠᱟ ᱞᱮᱠᱟᱢ ᱧᱮᱞᱟ ᱮᱱᱠᱷᱟᱱ ᱱᱚᱣᱟ ᱦᱚᱸᱛᱚ ᱮᱠᱟᱞ ᱢᱟᱱᱮ ᱵᱟᱝ ᱯᱟᱹᱛᱭᱟᱹᱣ ᱞᱮᱠᱷᱟᱱ ᱦᱚᱸ ᱵᱟᱝ ᱜᱟᱱᱚᱜᱼᱟ ᱛᱚ ᱱᱚᱜᱼᱚ ᱱᱚᱣᱟ ᱜᱮ ᱪᱤᱠᱟᱹᱛᱮ ᱦᱩᱭᱩᱜ ᱠᱟᱱᱟ ᱟᱪᱪᱷᱟ ᱜᱚᱝᱠᱮ ᱤᱱᱟᱹ ᱛᱟᱭᱱᱚᱢ ᱟᱫᱚ ᱪᱮᱫ ᱪᱤᱠᱟᱹᱭᱮᱱᱟ ᱚᱱᱟ ᱟᱛ ᱨᱮ
ᱱᱟᱜ ᱠᱷᱚᱱᱟᱱ ᱚᱡᱷᱟ ᱠᱚ ᱟᱹᱜᱩ ᱵᱟᱲᱟ ᱠᱟᱛᱮᱫ ᱚᱱᱟ ᱟᱹᱛᱩ ᱨᱮᱫᱚ ᱟᱫᱚ ᱠᱚ ᱪᱷᱟᱲᱟ ᱪᱷᱟᱹᱲᱤ ᱠᱮᱫᱼᱟ ᱟᱨ ᱟᱫᱚ ᱩᱱᱤ ᱵᱚᱸᱜᱟ ᱠᱚ ᱵᱟᱦᱮᱨ ᱠᱮᱫᱮᱭᱟ ᱟᱫᱚ ᱚᱱᱟ ᱯᱚᱨᱮ ᱫᱚ ᱱᱤᱭᱟᱹ ᱜᱷᱟᱹᱲᱤᱡ ᱫᱚ ᱱᱟᱜ ᱠᱷᱟᱱ ᱴᱷᱤᱠ ᱴᱷᱟᱠ ᱜᱮ ᱪᱟᱞᱟᱜ ᱠᱟᱱ ᱛᱟᱠᱚᱣᱟ ᱾
ᱚᱸ ᱟᱪᱪᱷᱟ ᱾
ᱟᱥᱚᱞᱮ ᱜᱚᱝᱠᱮ ᱚᱱᱟ ᱛᱟ ᱛᱟ ᱩᱱᱤ ᱫᱚ ᱟᱨᱦᱚᱸ ᱱᱚᱝᱠᱟᱭ ᱞᱟᱹᱭ ᱞᱮᱫ ᱛᱟᱦᱮᱱᱟ ᱡᱮ ᱛᱩ ᱵᱚᱸᱜᱟ ᱠᱚ ᱛᱚᱞ ᱦᱚᱪᱚ ᱞᱮᱱ ᱛᱟᱦᱮᱱᱟ
ᱚᱱᱮ ᱚᱱᱠᱟᱭᱼᱼ
ᱛᱟᱦᱞᱮ ᱜᱚᱝᱠᱮ ᱱᱚᱰᱮ ᱠᱷᱚᱱ ᱫᱚ ᱱᱚᱣᱟ ᱜᱮ ᱮᱜᱼᱼ ᱞᱟᱹᱭ ᱪᱚᱭᱮᱫᱟᱢ ᱡᱮ ᱜᱚᱝᱠᱮ ᱛᱟᱦᱚᱞᱮ ᱵᱚᱸᱜᱟ ᱫᱚ ᱥᱟᱹᱨᱤᱜᱮ ᱢᱮᱱᱟᱜ ᱠᱚᱣᱟ ᱟᱢ ᱡᱮᱦᱮᱛᱩᱢ ᱞᱟᱹᱭ ᱠᱮᱫᱼᱼ ᱡᱮ ᱱᱤᱡᱮᱨ ᱢᱮᱫ ᱛᱮ ᱡᱚᱠᱷᱚᱱᱮᱢ ᱧᱮᱞ ᱟᱠᱟᱫᱟ ᱾ ᱛᱟᱦᱚᱞᱮ ᱮ ᱜᱚᱝᱠᱮ ᱟᱢ ᱫᱚ ᱦᱟᱸᱜ ᱮᱲᱮ ᱛᱚ ᱵᱟᱢ ᱢᱮᱱᱫᱟ ᱢᱮᱱᱼᱼ ᱛᱟᱦᱚᱞᱮ ᱫᱚ ᱢᱮᱱᱟᱜ ᱠᱚᱜᱮᱭᱟ ᱦᱩᱸ ᱾
ᱦᱮᱸ ᱜᱚᱝᱠᱮ ᱚᱱᱟ ᱞᱮᱠᱟ ᱛᱮᱜᱮ ᱤᱧ ᱛᱤᱧ ᱞᱟᱹᱭ ᱫᱟᱲᱮᱜ ᱠᱟᱱᱟ ᱯᱟᱹᱛᱭᱟᱹᱣ ᱵᱟᱲᱟ ᱠᱟᱱᱟ ᱾
ᱛᱟᱞᱟᱝ ᱢᱟᱼᱼ
ᱦᱮᱸ ᱦᱮᱸ ᱚᱱᱠᱟ ᱫᱚ ᱵᱟᱝ ᱾